ᱨᱚᱲ ᱟᱸᱡᱚᱢᱚᱜ ᱠᱟᱱᱟ ᱤᱧᱟᱹᱜ᱾
ᱦᱮᱸ ᱦᱟᱸ ᱟᱸᱡᱚᱢᱚᱜ ᱠᱟᱱᱟ᱾
ᱟᱪᱪᱷᱟ ᱥᱟᱹᱜᱩᱱ ᱥᱮᱛᱟᱜ ᱟᱨ
ᱦᱮᱸ ᱥᱟᱹᱜᱩᱱ ᱥᱮᱛᱟᱜ᱾
ᱚᱻᱮᱵᱽ ᱡᱟᱦᱟᱸ ᱱᱟᱜ ᱵᱟᱦᱮᱨ ᱠᱷᱚᱱ ᱨᱚᱲ ᱠᱚ ᱵᱟᱝ ᱟᱸᱡᱚᱢᱚᱜ
ᱵᱟᱝ ᱵᱟᱝ ᱵᱟᱝ ᱟᱸᱡᱚᱢᱚᱜ ᱠᱟᱱᱟ᱾
ᱟᱪᱪᱷᱟ ᱴᱷᱤᱠ ᱜᱮᱭᱟ ᱟᱨ ᱛᱟᱦᱚᱞᱮ ᱪᱮᱜ ᱠᱚᱯᱮ ᱪᱮᱠᱟ ᱭᱮᱫᱟ ᱱᱤᱛᱚᱜ ᱫᱚ?
ᱟᱨ ᱪᱮᱫ ᱫᱚ ᱦᱚᱸ ᱱᱷᱟᱜ ᱚᱱᱠᱟ ᱫᱚ ᱪᱤᱠᱟᱹᱭ ᱫᱟ ᱵᱟᱞᱮ ᱪᱤᱠᱟᱹᱭ ᱫᱟ ᱱᱤᱛᱚᱜ ᱫᱚ ᱦᱟᱸᱜ ᱚᱲᱟᱜ ᱠᱚᱨᱮ ᱜᱮ ᱢᱮᱱᱟᱜ ᱟᱠᱟᱜ ᱞᱮᱭᱟ ᱟᱫᱚ ᱟᱯᱮ ᱜᱮ ᱪᱮᱜ ᱠᱚᱯᱮ ᱪᱤᱠᱟᱹᱭ ᱫᱟ?
ᱟᱞᱮ ᱥᱮᱜ ᱫᱚ ᱱᱷᱟᱜ ᱮ ᱛᱤᱦᱤᱧ ᱫᱚ ᱥᱮᱛᱟᱜ ᱠᱷᱚᱱ ᱜᱮ ᱫᱟᱜ ᱡᱟᱹᱲᱤ ᱠᱚ ᱦᱩᱭᱩᱜ ᱠᱟᱱᱟ᱾ ᱦᱚᱭ ᱥᱮ ᱢᱚᱱᱮ ᱦᱩᱭ ᱞᱮᱱᱟ ᱟᱻ ᱦᱟᱹᱠᱩ ᱠᱚᱠᱚ ᱨᱟᱠᱟᱵᱼᱼ ᱟᱠᱟᱱᱟ ᱚᱱᱟ ᱵᱟᱹᱫᱽ ᱵᱟᱹᱭᱦᱟᱹᱲ ᱥᱮ ᱚᱱᱛᱮ ᱥᱟᱵ ᱪᱟᱞᱟᱜ ᱦᱩᱭᱩᱜ ᱞᱟᱹᱜᱤᱫ ᱱᱷᱟᱜ ᱚᱱᱟ ᱠᱚᱜᱮ ᱟᱨ ᱟᱯᱮ ᱥᱮᱜ ᱫᱚ ᱫᱟᱜ ᱮᱫᱟᱭ ᱥᱮ ᱵᱟᱝ?
ᱟᱞᱮ ᱥᱮᱜ ᱫᱚ ᱦᱟᱸᱜ ᱱᱚᱜ-ᱚᱭ ᱛᱚ ᱟᱞᱮ ᱥᱮᱫ ᱦᱚᱸ ᱥᱮᱛᱟᱜ ᱠᱷᱚᱱ ᱜᱮ ᱫᱟᱜᱮᱜ ᱟᱭ ᱪᱟᱞᱟᱣᱮᱱ ᱢᱤᱫ ᱧᱤᱫᱟᱹ ᱦᱚᱸ ᱫᱟᱜ ᱫᱤᱱ ᱥᱟᱨᱟ ᱜᱮ ᱫᱟᱜ ᱟᱠᱟᱫᱟᱭ ᱦᱚᱞᱟ ᱫᱤᱱᱴᱟᱜ ᱦᱚᱸ ᱫᱤᱱ ᱥᱟᱨᱟ ᱜᱮ ᱫᱟᱜ ᱟᱠᱟᱫᱟᱭ ᱟᱫᱚ ᱱᱚᱝᱠᱟ ᱜᱮᱼᱼ ᱡᱩᱨ ᱡᱩᱨ ᱫᱚ ᱵᱟᱝ ᱱᱚᱝᱠᱟ ᱡᱷᱤᱯᱤᱨ ᱡᱷᱤᱯᱤᱨ ᱫᱤᱱ ᱥᱟᱨᱟ ᱫᱟᱜ ᱨᱮᱜᱮ ᱢᱮᱱᱟᱜ ᱟᱠᱟᱫᱟ ᱟᱨ ᱠᱤ᱾
ᱟᱪᱪᱷᱟ ᱱᱟᱯᱟᱭ ᱠᱟᱛᱷᱟ ᱜᱮ ᱛᱟᱨᱯᱚᱨᱮᱼᱼ ᱮ ᱦᱳᱲᱳ ᱠᱚ ᱨᱚᱦᱚᱭ ᱠᱚ ᱮᱦᱚᱵ ᱠᱮᱫᱟ ᱯᱮ ᱥᱮ ᱟᱹᱣᱨᱤ ᱛᱟᱦᱚᱞᱮ?
ᱦᱳᱲᱳ ᱨᱚᱦᱚᱭ ᱫᱚ ᱦᱟᱸᱜ ᱚᱱᱮ ᱪᱟᱞᱟᱣᱮᱱ ᱠᱤᱪᱷᱩ ᱫᱤᱱ ᱞᱟᱦᱟ ᱱᱷᱟᱜ ᱚᱱᱮ ᱠᱟᱹᱴᱤᱡ ᱡᱩᱨ ᱧᱚᱜ ᱜᱮ ᱯᱮ ᱫᱤᱱ ᱫᱷᱟᱹᱨᱤᱡ ᱮ ᱫᱟᱜ ᱠᱮᱫᱟ ᱛᱚ, ᱟᱫᱚ ᱵᱟᱹᱫᱽ ᱠᱚᱦᱚᱸ ᱱᱟᱜ ᱯᱮᱨᱮᱡ ᱧᱚᱜ ᱞᱮᱱ ᱛᱟᱦᱮᱸᱜᱼᱟ ᱟᱫᱚ ᱩᱱ ᱥᱚᱢᱚᱭ ᱜᱮ ᱞᱟᱦᱟ ᱨᱮᱜᱮ ᱟᱞᱮ ᱫᱚ ᱮᱨᱼᱟᱯᱷᱚᱨ ᱠᱚ ᱦᱩᱭ ᱟᱠᱟᱱ ᱛᱟᱸᱦᱮᱫᱼᱟ, ᱟᱫᱚ ᱩᱱ ᱥᱚᱢᱚᱭ ᱨᱚᱦᱚᱭ ᱮᱦᱚᱵᱼᱼ ᱵᱟᱲᱟ ᱦᱩᱭ ᱞᱮᱱᱟ ᱛᱟᱯᱚᱨᱮ ᱚᱱᱮ ᱛᱟᱞᱟ ᱨᱮᱢᱟ ᱵᱟᱹᱨᱥᱤᱧ ᱮ ᱥᱤᱛᱩᱝ ᱠᱮᱫᱼᱟ᱾ ᱵᱟᱹᱫᱽ ᱠᱚᱦᱚᱸ ᱱᱤᱛᱚᱜ ᱢᱟ ᱫᱟᱜ ᱠᱚᱦᱚᱸ ᱟᱸᱡᱮᱫ ᱮᱱᱟ ᱛᱟᱯᱚᱨᱮ ᱱᱚᱜᱼᱚᱭ ᱦᱟᱸᱜ ᱱᱚᱜᱼᱚᱭ ᱡᱷᱤᱯᱤᱨ ᱡᱷᱤᱯᱤᱨᱮ ᱫᱟᱜᱮᱜᱼᱟ ᱱᱤᱛᱚᱜ ᱢᱟ ᱵᱟᱹᱫᱽ ᱠᱚᱦᱚᱸ ᱵᱟᱝ ᱯᱮᱨᱮᱡᱚᱜ ᱠᱟᱱᱟ᱾ ᱟᱨ ᱠᱟᱹᱴᱤᱡ ᱮ ᱫᱟᱜ ᱞᱮᱠᱷᱟᱱ ᱦᱩᱱᱟᱹᱝ ᱨᱚᱦᱚᱭ ᱠᱟᱹᱢᱤ ᱠᱚ ᱟᱨ ᱠᱟᱹᱴᱤᱡ ᱞᱟᱦᱟ ᱥᱮᱫ ᱪᱟᱞᱟᱣ ᱦᱮᱡ ᱠᱚᱜᱼᱟ ᱦᱩᱱᱟᱹᱝ ᱟᱯᱮ ᱥᱮᱫ ᱜᱮ ᱚᱠᱟᱞᱮᱼᱼ ᱟᱨ ᱨᱚᱦᱚᱭ ᱠᱟᱹᱢᱤ ᱠᱚ ᱮᱦᱚᱵ ᱜᱚᱫ ᱟᱠᱟᱱᱟ ᱥᱮ ᱟᱹᱣᱨᱤᱭᱟ
ᱟᱞᱮ ᱥᱮᱫ ᱫᱚ ᱱᱷᱟᱜ ᱮᱻ ᱚᱱᱠᱟ ᱵᱟᱭ ᱫᱟᱜ ᱟᱠᱟᱫᱟ, ᱛᱟᱨᱯᱚᱨᱮ ᱡᱟᱦᱟᱸ ᱟᱯᱷᱚᱨ ᱯᱮ ᱞᱟᱹᱭ ᱮᱫᱟ ᱱᱚᱣᱟ ᱫᱚ ᱟᱞᱮ ᱫᱚ ᱛᱚᱞᱟ ᱞᱮ ᱞᱟᱹᱭᱟ ᱱᱷᱟᱜ ᱱᱚᱣᱟ ᱠᱚᱦᱚᱸ ᱟᱹᱣᱨᱤ ᱦᱟᱨᱟᱜᱼᱟ ᱚᱱᱟᱞᱮᱠᱟ ᱟᱨ ᱫᱟᱜ ᱦᱚᱸ ᱚᱱᱠᱟ ᱛᱚ ᱵᱮᱥ ᱥᱟᱦᱤᱸᱡ ᱫᱟᱜ ᱮᱫᱟ ᱫᱟᱜ ᱛᱚᱸᱵᱟᱜ ᱞᱮᱠᱟ ᱫᱚ ᱥᱩᱫᱷᱩ ᱫᱟᱜ ᱮᱫᱟᱭ ᱚᱛ ᱛᱮ ᱞᱚᱦᱚᱫᱚᱜ ᱠᱟᱱᱟ᱾ ᱦᱮᱸ ᱥᱮ ᱛᱟᱨᱯᱚᱨᱮ ᱟᱫᱚ ᱨᱚᱦᱚᱭ ᱠᱟᱹᱢᱤ ᱠᱚᱫᱚ ᱪᱮᱫ ᱦᱚᱸ ᱮᱛᱚᱦᱚᱵ ᱵᱟᱝ ᱦᱩᱭ ᱟᱠᱟᱱᱟ᱾ ᱛᱟᱨᱯᱚᱨᱮ ᱚᱱᱟ ᱦᱩᱲᱩ ᱨᱚᱦᱚᱭ ᱵᱟᱫᱽ ᱠᱟᱛᱮᱜ ᱟᱨ ᱚᱱᱠᱟ ᱪᱮᱫ ᱠᱚ ᱯᱮ ᱪᱟᱥ ᱜᱮᱭᱟ ᱱᱮᱛᱟᱨ ᱫᱤᱱ ᱫᱚ ᱵᱟᱝ ᱮᱢᱱᱤ ᱥᱮᱨᱢᱟ ᱨᱮ ᱡᱟᱦᱟᱸᱛᱤᱥ ᱜᱮ?
ᱟᱞᱮ ᱫᱚ ᱱᱚᱝᱠᱟ ᱦᱩᱲᱩ ᱪᱟᱥ ᱵᱟᱫᱽ ᱠᱟᱛᱮᱫ ᱫᱚ ᱢᱟᱱᱮ ᱱᱮᱛᱟᱨ ᱫᱤᱱ ᱫᱚ ᱦᱩᱲᱩ ᱜᱮᱞᱮ ᱪᱟᱥ ᱜᱮᱭᱟ ᱟᱨ ᱱᱚᱝᱠᱟ ᱚᱲᱟᱜ ᱠᱚᱨᱮ ᱫᱚ ᱢᱟᱱᱮ ᱚᱲᱟᱜ ᱵᱟᱲᱜᱮ ᱠᱚᱨᱮ ᱫᱚ ᱥᱚᱵᱽᱡᱤ ᱠᱚᱞᱮ ᱪᱟᱥ ᱵᱟᱲᱟᱭ ᱜᱮᱭᱟ ᱟᱨ ᱱᱚᱝᱠᱟ ᱥᱤᱛᱩᱝ ᱫᱤᱱ ᱫᱚ ᱟᱞᱮ ᱥᱮᱫ ᱫᱚ ᱵᱟᱫᱟᱢ ᱠᱚᱠᱚ ᱪᱟᱥ ᱜᱮᱭᱟ ᱵᱟᱫᱟᱢ ᱠᱚ ᱟᱨ ᱚᱱᱠᱟ ᱥᱚᱵᱽᱡᱤ ᱠᱚ, ᱮᱴᱟᱜ ᱥᱚᱵᱽᱡᱤ ᱠᱚ, ᱟᱨ ᱱᱚᱝᱠᱟ ᱛᱩᱲᱤ ᱠᱚ, ᱠᱷᱚᱥᱞᱟ ᱠᱚ, ᱚᱱᱟ ᱠᱚ ᱪᱟᱥ ᱦᱩᱭᱩᱜ ᱜᱮᱭᱟ ᱟᱞᱮᱥᱮᱫ ᱫᱚ,, ᱟᱯᱮ ᱥᱮᱫᱜᱮ ᱪᱮᱫ ᱠᱚ ᱦᱩᱭᱩᱜ ᱜᱮᱭᱟ?
ᱟᱞᱮ ᱥᱮᱫ ᱫᱚ ᱱᱟᱜ ᱪᱟᱥ ᱫᱚ ᱡᱟᱹᱥᱛᱤ ᱠᱟᱭᱛᱮ ᱦᱩᱲᱩ ᱜᱮ ᱦᱩᱭᱩᱜᱼᱟ ᱟᱨ
ᱠᱤᱪᱷᱩ ᱠᱤᱪᱷᱩ ᱚᱠᱛᱚ ᱫᱚ ᱟᱞᱮ ᱱᱟᱦᱸᱟᱜ ᱱᱚᱝᱠᱟ ᱥᱤᱛᱩᱝ ᱫᱤᱱ ᱥᱮ ᱨᱟᱵᱟᱝ ᱨᱟᱵᱟᱝ ᱧᱚᱜ ᱫᱤᱱ ᱩᱱᱫᱚ ᱚᱱᱟ ᱟᱹᱞᱩ ᱞᱮ ᱪᱟᱥ ᱜᱮᱭᱟ᱾ ᱛᱟᱨᱯᱚᱨᱮ ᱥᱚᱵᱽᱡᱤ ᱠᱚ ᱠᱤᱪᱷᱩ ᱪᱟᱥ ᱦᱩᱭᱩᱜ ᱛᱟᱦᱮᱸᱫ᱾ ᱛᱟᱨᱯᱚᱨᱮ ᱱᱚᱝᱠᱟ ᱯᱮᱸᱭᱟᱡ, ᱠᱚ ᱡᱚᱱᱲᱟ ᱢᱮᱱᱟᱜᱼᱟ ᱛᱟᱨᱯᱚᱨᱮ ᱜᱩᱦᱩᱢ ᱢᱮᱱᱟᱜᱼᱟ,. ᱜᱩᱦᱩᱢ ᱫᱚ ᱟᱹᱰᱤ ᱠᱚᱢ ᱦᱩᱭᱩᱜ ᱠᱟᱱᱟ ᱱᱟᱦᱟᱜ ᱱᱮᱛᱟᱨ ᱫᱚ ᱟᱹᱰᱤ ᱢᱤᱫ ᱵᱟᱨ ᱦᱚᱲ ᱠᱚ ᱪᱟᱥᱮᱫ ᱜᱮᱭᱟ᱾
ᱦᱮᱸ
ᱦᱚᱸ ᱦᱚᱸᱜ-ᱚᱱᱟ ᱠᱚ ᱱᱟᱜ ᱦᱮᱸᱥᱮ ᱛᱟᱯᱚᱨᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱟᱥᱮ ᱵᱟᱹᱱᱩᱜᱼᱟ?
ᱟᱞᱮᱥᱮᱫ ᱫᱚ ᱦᱟᱸᱜ ᱱᱚᱜᱼᱚᱭ ᱥᱩᱨ ᱠᱚᱨᱮ ᱫᱚ ᱦᱟᱸᱜ ᱟᱞᱮ ᱥᱮᱫ ᱫᱚ ᱦᱟᱸᱜ ᱵᱤᱨᱼᱵᱩᱨᱩ ᱠᱚᱫᱚ ᱵᱟᱹᱱᱩᱜ ᱠᱟᱜᱼᱟ ᱟᱫᱚ ᱚᱱᱠᱟ ᱥᱟᱺᱜᱤᱧ ᱧᱚᱜ ᱨᱮᱜᱮ ᱦᱟᱸᱜ ᱢᱮᱱᱟᱜ ᱟᱠᱟᱫᱟ᱾ ᱥᱩᱨ ᱠᱚᱨᱮ ᱫᱚ ᱵᱟᱹᱱᱩᱜ ᱟᱠᱟᱫᱟ ᱱᱚᱝᱠᱟ ᱥᱟᱨᱡᱚᱢ ᱵᱤᱨ ᱠᱚᱫᱚ ᱮᱴᱟᱜ ᱵᱤᱨ ᱵᱟᱜᱟᱱ ᱠᱚᱫᱚ ᱢᱮᱱᱟᱜ ᱟᱠᱟᱫᱟ ᱠᱤᱱᱛᱩ ᱥᱟᱨᱡᱚᱢ ᱵᱤᱨ ᱠᱚᱫᱚ ᱦᱟᱸᱜ ᱵᱟᱹᱱᱩᱜ ᱟᱠᱟᱫᱟ, ᱟᱯᱮ ᱥᱮᱫ ᱜᱮ ᱚᱠᱟᱮᱠᱟ ᱥᱩᱨ ᱠᱚᱨᱮ ᱢᱮᱱᱟᱜ ᱟᱥᱮ ᱵᱟᱝ?
ᱟᱪᱪᱷᱟ ᱟᱞᱮᱥᱮᱫ ᱫᱚ ᱱᱟᱦᱟᱜ ᱵᱤᱨ ᱠᱚ ᱢᱮᱱᱟᱜᱼᱟ, ᱟᱨ ᱛᱟᱨᱯᱚᱨᱮ ᱱᱟᱜ ᱱᱤᱛᱚᱜ ᱫᱚ ᱚᱱᱟ ᱵᱤᱨ ᱳᱫ ᱠᱚ ᱚᱢᱚᱱᱚᱜᱼᱟ ᱛᱚ᱾
ᱦᱳᱭ ᱥᱮ ᱛᱟᱦᱞᱮ, ᱟᱯᱮ ᱥᱮᱜ ᱚᱱᱟ ᱩᱫ ᱠᱚᱫᱚ ᱚᱢᱚᱱᱚᱜ ᱜᱮᱭᱟ ᱥᱮ ᱵᱟᱝ, ᱛᱟᱦᱞᱮ?
ᱟᱫᱚ ᱚᱱᱮ ᱛᱚ ᱦᱟᱸᱜ ᱞᱤᱧ ᱞᱟᱹᱭ ᱠᱮᱫᱟ, ᱢᱮᱱᱟᱜ ᱟᱞᱮ ᱥᱩᱨ ᱠᱚᱨᱮ ᱫᱚ ᱚᱝᱠᱟ ᱵᱤᱨ ᱠᱚ ᱵᱟᱝ ᱠᱤᱱᱛᱩ ᱱᱮᱛᱟᱨ ᱫᱤᱱ ᱫᱚ ᱱᱚᱜᱼᱚᱭ ᱛᱚ, ᱫᱟᱜ ᱡᱟᱹᱯᱩᱫᱤᱜ ᱟᱭ, ᱟᱫᱚ ᱵᱤᱨ ᱠᱚᱨᱮ ᱫᱚ ᱦᱟᱸᱜ ᱩᱫ ᱠᱚᱫᱚ ᱦᱟᱱ ᱱᱟᱱᱟ ᱦᱩᱱᱟᱹᱨ ᱩᱵ ᱠᱚ, ᱩᱫ ᱠᱚ ᱚᱢᱚᱱᱚᱜ ᱜᱮᱭᱟ᱾ ᱯᱩᱴᱠᱟᱹ ᱠᱚ, ᱩᱫ ᱠᱚᱠᱚ ᱚᱢᱚᱱᱚᱜ ᱜᱮᱭᱟ᱾ ᱟᱫᱚ ᱟᱸ, ᱪᱟᱞᱟᱜ ᱜᱮᱹᱭᱟ ᱠᱚ, ᱟᱞᱮ ᱚᱲᱟᱜ ᱥᱮᱫ ᱨᱤᱱ ᱦᱚᱸ ᱵᱤᱨ ᱠᱚ᱾ ᱪᱟᱞᱟᱜ ᱜᱮᱭᱟ ᱠᱚ, ᱩᱫ ᱦᱟᱞᱟᱝ ᱠᱚ, ᱯᱩᱴᱠᱟᱹ ᱦᱟᱞᱟᱝ ᱠᱚ? ᱥᱟᱺᱜᱤᱧ ᱧᱚᱜ ᱠᱟᱛᱮ ᱨᱮᱦᱚᱸ, ᱥᱮᱱᱚᱜ ᱜᱮᱭᱟ ᱠᱚ ᱦᱟᱸᱜ ᱟᱨ ᱚᱲᱟᱜ ᱥᱩᱨ ᱠᱚᱨᱮ ᱫᱚ ᱱᱮ ᱛᱟᱨ ᱫᱤᱱ ᱫᱚ ᱚᱱᱮ ᱤᱭᱟᱹ ᱩᱫ ᱠᱚᱠᱚ ᱞᱟᱹᱭᱟ, ᱚᱝᱠᱟ ᱵᱟᱞᱤ ᱩᱫ ᱠᱚ ᱟᱨ ᱵᱩᱱᱩᱢ ᱠᱚᱨᱮ ᱡᱟᱦᱟᱸ ᱟᱱᱟ ᱵᱚᱱᱩᱢ ᱨᱮ ᱩᱫ ᱠᱚ ᱚᱢᱚᱱᱚᱜ-ᱟ ᱛᱟᱯᱚᱨᱮ ᱢᱩᱪᱤ ᱪᱷᱟᱛᱟ ᱠᱚ ᱚᱢᱚᱱᱚᱜᱼᱟ, ᱟᱱᱟ ᱠᱚ ᱚᱢᱚᱱᱚᱜ ᱜᱮᱹᱭᱟ ᱱᱮᱛᱟᱨ ᱫᱤᱱ ᱫᱚ᱾ ᱟᱯᱮ ᱥᱮᱫ ᱛᱚ ᱚᱝᱠᱟ ᱪᱮᱫ ᱩᱫ ᱠᱚ ᱚᱢᱚᱱᱚᱜ ᱜᱮᱭᱟ?
ᱟᱪᱷ, ᱟᱞᱮ ᱥᱮᱫ ᱫᱚᱱ ᱦᱟᱸᱜ ᱟᱱᱟ ᱵᱩᱱᱩᱢ ᱩᱫ ᱢᱮᱱᱟᱜᱼᱟ᱾ ᱛᱟᱯᱚᱨᱮ ᱢᱚᱛ
ᱟᱢ ᱩᱫ ᱮᱸ ᱥᱮ, ᱛᱟᱨᱯᱚᱨᱮ ᱱᱟᱜ ᱮᱸ, ᱯᱩᱴᱠᱟᱹ ᱛᱚ ᱵᱤᱨ ᱨᱮ ᱦᱩᱭᱩᱜ ᱜᱤᱭᱟ ᱟᱨ ᱚᱱᱮ ᱢᱤᱫᱴᱮᱹᱱ ᱯᱟᱴᱠᱟ ᱩᱫ, ᱠᱟᱱᱟ ᱚᱱᱟ ᱫᱚ, ᱵᱤᱨ ᱨᱮ ᱡᱟᱦᱟ ᱦᱩᱭᱩᱜᱼᱟ᱾ ᱛᱟᱨᱯᱚᱨᱮ ᱟᱨ ᱢᱤᱫᱴᱤᱱ ᱫᱚ ᱚᱱᱟ ᱨᱚᱝ, ᱨᱚᱝᱟᱜ ᱩᱫ᱾ ᱠᱚ ᱢᱤᱱᱟᱜ ᱟᱱᱟ ᱥᱟᱥᱟᱝ ᱜᱮ, ᱟᱨᱟᱜ ᱜᱮ ᱱᱚᱣᱟ ᱫᱚ ᱵᱟᱦᱟ ᱩᱫ ᱥᱮ ᱪᱮᱫ ᱠᱚ ᱢᱮᱛᱟᱜᱼᱟ, ᱵᱟᱝ ᱤᱧ ᱫᱤᱥᱟᱹᱭᱮᱜᱼᱟ ᱱᱟᱜ ᱧᱩᱛᱩᱢ? ᱴᱷᱤᱠ ᱥᱮᱹ
ᱦᱩᱸ ᱦᱩᱸ,
ᱟ ᱱᱮᱹᱛᱟᱫ ᱫᱚ, ᱞᱟᱦᱟᱛᱮᱹ ᱞᱮᱹᱠᱟ ᱫᱚ, ᱳᱫ ᱠᱚᱫᱚ ᱟᱫᱚ ᱵᱟᱝ ᱧᱟᱢᱚᱜ ᱠᱟᱱᱟ, ᱞᱟᱦᱟᱛᱮᱹ ᱡᱟᱦᱟᱸ ᱞᱮᱹᱠᱟ ᱧᱟᱢᱚᱜ ᱛᱟᱦᱮᱸᱫ, ᱦᱮᱸᱥᱮ!
ᱦᱮᱸ ᱦᱮᱸ, ᱞᱟᱦᱟᱛᱮ ᱞᱮᱠᱟ ᱫᱚ ᱱᱮᱛᱟᱨ ᱫᱚ ᱪᱮᱫ ᱩᱫ ᱠᱚᱦᱚᱸ ᱵᱟᱝ ᱚᱢᱚᱱᱚᱜ ᱠᱟᱱᱟ᱾
ᱟᱸ, ᱱᱚᱝᱠᱟ ᱟᱲᱟᱜ ᱥᱟᱠᱟᱢ ᱠᱚᱫᱚ, ᱪᱮᱜ ᱠᱚ ᱧᱟᱢᱚᱜ ᱜᱮᱹᱭᱟ ᱟᱯᱮᱥᱮᱫ?
ᱩᱸᱻ, ᱟᱲᱟᱜ ᱥᱟᱠᱟᱢ ᱢᱟᱱᱮ, ᱩᱸ, ᱵᱟᱹᱞᱤᱧ ᱵᱩᱡᱷᱟᱹᱣ ᱞᱮᱜᱼᱟ?
ᱟᱲᱟᱜ ᱢᱟᱱᱮᱹ ᱱᱚᱝᱠᱟ ᱦᱮᱸ ᱠᱩᱞᱢᱤ ᱟᱲᱟᱜ ᱢᱮᱱᱟᱜᱼᱟ, ᱦᱚᱛᱚᱫ ᱟᱲᱟᱜ ᱢᱮᱱᱟᱜᱼᱟ, ᱱᱚᱝᱠᱟᱱ ᱟᱲᱟᱜ ᱠᱚ, ᱡᱟᱦᱟ ᱪᱟᱥ ᱠᱟᱜᱼᱟ, ᱡᱮᱢᱚᱱ ᱟᱞᱩ ᱠᱚ ᱪᱟᱥ ᱠᱟᱜᱼᱟ ᱠᱤᱱᱵᱟ ᱛᱩᱲᱤ ᱠᱚ ᱪᱟᱥ ᱠᱟᱜᱼᱟ, ᱟᱱᱟ ᱵᱟᱲᱜᱮ ᱠᱚᱨᱮ ᱚᱢᱚᱱᱚᱜ ᱜᱮᱭᱟ ᱥᱮ!
ᱦᱳᱭ ᱦᱳᱭ᱾
ᱟᱲᱟᱜ, ᱚᱝᱠᱟ ᱱᱟᱲᱮᱹ
ᱦᱮᱸ ᱱᱚᱝᱠᱟ ᱠᱩᱲᱢᱤ ᱟᱲᱟᱜ ᱠᱚ ᱦᱚᱛᱚᱫ ᱟᱲᱟᱜ ᱠᱚ᱾ ᱚᱱᱟ ᱠᱚᱫᱚ, ᱩᱸ ᱪᱟᱥ ᱜᱤᱭᱟ ᱠᱚ ᱟᱞᱮ ᱚᱱᱛᱮ ᱫᱚ᱾ ᱱᱚᱝᱠᱟ ᱟᱡ ᱛᱮᱫᱚ ᱦᱟᱸᱜ ᱩᱸ, ᱫᱚ ᱵᱟᱝᱟ ᱪᱟᱥ ᱜᱮᱹᱭᱟ ᱠᱚ, ᱠᱩᱞᱢᱤ ᱟᱲᱟᱜ ᱠᱚ ᱛᱟᱨᱯᱚᱨᱮ ᱯᱩᱨᱟᱹᱭ ᱟᱲᱟᱜ ᱠᱚ᱾ ᱟᱨᱦᱚᱸ ᱟᱞᱮᱥᱮᱫ ᱫᱚ ᱚᱱᱮ ᱡᱚᱡᱚ ᱟᱲᱟᱜ ᱠᱚ ᱞᱟᱹᱭᱟ, ᱚᱶᱟ ᱡᱚᱡᱚ ᱟᱲᱟᱜ ᱠᱚ᱾ ᱪᱟᱥ ᱜᱮᱭᱟ ᱯᱟᱴ ᱟᱲᱟᱜ ᱠᱷᱚ, ᱡᱮ, ᱟᱰᱤ ᱨᱚᱠᱚᱢ ᱱᱟᱱᱟ-ᱦᱩᱱᱟᱹᱨ ᱟᱲᱟᱜ ᱪᱟᱥ ᱦᱩᱭᱩᱜ ᱜᱮᱹᱭᱟ᱾ ᱟᱫᱚ ᱡᱷᱚᱛᱚ ᱦᱚᱲᱟᱜ ᱫᱚ ᱦᱟᱸᱜ ᱱᱤᱛᱚᱜ ᱫᱚ ᱧᱩᱛᱩᱢ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ᱾ ᱟᱯᱮ ᱥᱮᱫ ᱫᱚ ᱪᱮᱫ, ᱪᱮᱫ ᱟᱲᱟᱜ ᱠᱚᱠᱚ ᱪᱟᱥ ᱜᱮᱭᱟ? ᱟᱯᱮ ᱫᱚ ᱚᱱᱠᱟ ᱵᱟᱹᱫᱽ ᱨᱮᱜᱮ ᱚᱢᱚᱱᱚᱜ ᱜᱮᱭᱟ ᱥᱮ? ᱟᱸ, ᱟᱨᱚ ᱦᱟᱸᱜ ᱪᱟᱥ ᱟᱠᱚᱣᱟ,
ᱪᱟᱥ ᱫᱚ ᱱᱟᱦᱟᱜ ᱩᱱᱟᱹᱜ ᱵᱟᱝᱠᱚ ᱪᱟᱥ ᱜᱮᱹᱭᱟ ᱟᱲᱟᱜ ᱠᱚᱫᱚ, ᱠᱤᱪᱷᱚ ᱟᱲᱟᱜ ᱫᱚ ᱵᱟᱲᱜᱮ ᱠᱚ ᱠᱚᱨᱮᱹᱜ ᱜᱮ ᱧᱟᱢᱚᱜᱼᱟ ᱟᱨ
ᱦᱚᱛᱚᱫ ᱫᱚ ᱱᱟᱜ ᱪᱟᱥ ᱫᱚ ᱵᱟᱢ ᱞᱟᱹᱭ ᱫᱟᱲᱮᱜᱼᱟ, ᱱᱚᱝᱠᱟ ᱨᱚᱦᱚᱭ ᱠᱟᱜᱼᱟ ᱠᱚ ᱮᱢᱱᱤ ᱜᱮ, ᱪᱟᱹᱞᱤ ᱠᱚ ᱵᱮᱱᱟᱣᱟᱜᱼᱟ᱾ ᱱᱚᱝᱠᱟ ᱪᱟᱥ ᱞᱮᱹᱠᱟ ᱫᱚ ᱵᱟᱝ ᱠᱚ ᱪᱟᱥ ᱜᱮᱭᱟ ᱩᱱᱟᱹᱜ, ᱠᱚᱸᱰᱷᱟ ᱵᱚᱨᱚᱝ ᱠᱚ ᱪᱟᱥ ᱜᱮᱭᱟ, ᱦᱮᱸᱥᱮ?
ᱩᱸ,
ᱛᱟᱨᱯᱚᱨ ᱚᱱᱠᱟ, ᱠᱩᱞᱢᱤ ᱟᱲᱟᱜ ᱡᱩᱫᱤ ᱡᱟᱦᱟᱸᱭ ᱠᱚ ᱨᱚᱦᱚᱭ ᱠᱷᱟᱱ ᱠᱩᱞᱢᱤ ᱟᱲᱟᱜ ᱫᱚ ᱵᱟᱝ ᱯᱟᱞᱚᱱ ᱟᱲᱟᱜ
ᱦᱩᱸ
ᱱᱚᱣᱟ ᱢᱤᱫᱴᱮᱱ ᱟᱲᱟᱜ ᱜᱤᱧ ᱧᱮᱞ ᱠᱟᱜ ᱯᱚᱨ ᱪᱟᱥ ᱫᱟ ᱟᱨ ᱢᱩᱞᱟᱹ ᱟᱲᱟᱜ ᱤᱧ ᱧᱮᱞ ᱠᱟᱜ ᱠᱚᱣᱟ ᱱᱚᱣᱟ ᱦᱮᱸ ᱱᱚᱣᱟ ᱜᱮ ᱛᱟᱨᱯᱚᱨᱮ ᱵᱟᱫ ᱵᱟᱹᱠᱤ ᱢᱟ ᱡᱮᱞᱮᱠᱟ ᱢᱩᱸᱡ ᱟᱲᱟᱜ ᱯᱟᱱᱛᱷᱟ ᱟᱲᱟᱜ ᱛᱟᱨᱯᱚᱨᱮ ᱪᱮᱫ ᱠᱚᱪᱚᱝ ᱮᱢᱟᱱ ᱮᱢᱟᱱ ᱟᱲᱟᱜ ᱠᱚ ᱢᱮᱱᱟᱜᱼᱟ ᱱᱟᱦᱟᱜ ᱧᱩ ᱧᱩᱛᱩᱢ ᱠᱚ ᱤᱧ ᱫᱚ ᱩᱱᱟᱹᱜ ᱵᱟᱝ ᱤᱧ ᱵᱟᱲᱟᱭᱟ ᱦᱮᱸ ᱥᱮ ᱱᱚᱝᱠᱟ
ᱟᱨ ᱛᱟᱨ ᱛᱟᱦᱟᱞᱮ, ᱟᱲᱟᱜ ᱥᱤᱫ ᱠᱚᱫᱚ ᱱᱮᱛᱟᱨ ᱞᱟᱦᱟᱛᱮ ᱡᱮᱞᱮᱠᱟ ᱦᱚᱲ ᱠᱚᱠᱚ ᱪᱟᱞᱟᱜ ᱛᱟᱦᱮᱸᱫ, ᱱᱮᱛᱟᱨ ᱦᱚᱲ ᱚᱱᱠᱟ ᱠᱚ ᱪᱟᱞᱟᱜ ᱜᱮᱭᱟ ᱥᱮ ᱵᱟᱝ?
ᱟᱞᱮ ᱥᱮᱫ ᱫᱚ ᱦᱟᱸᱜ, ᱢᱟᱱᱮ ᱞᱟᱦᱟᱛᱮ ᱪᱮᱫ ᱞᱮᱠᱟ ᱟᱲᱟᱜ ᱥᱮᱫ ᱠᱚᱠᱚ ᱪᱟᱞᱟᱜ ᱜᱮᱭᱟ ᱡᱮᱢᱚᱱ ᱟᱛᱩ ᱨᱮᱱ ᱦᱚᱲ ᱠᱚ ᱡᱷᱚᱛᱚ ᱢᱤᱫ ᱥᱟᱶᱛᱮ ᱨᱚᱯᱚᱲ ᱠᱟ ᱛᱮ ᱠᱚ ᱥᱮᱱᱚᱜᱼᱟ, ᱜᱟᱛᱮ ᱜᱟᱛᱮ ᱠᱚ ᱥᱮᱱᱚᱜᱼᱟ ᱟᱲᱟᱜ ᱥᱤᱫ ᱱᱮᱛᱟᱨ ᱫᱚ ᱦᱟᱸᱜ ᱟᱫᱚ ᱚᱱᱠᱟ ᱫᱚ ᱦᱟᱸᱜ ᱟᱲᱟᱜ ᱪᱮᱫ ᱠᱚᱫᱚ ᱵᱟᱠᱚ ᱥᱮᱱᱚᱜ ᱠᱟᱱᱟ ᱚᱱᱠᱟ ᱟᱨ ᱠᱷᱩᱵ ᱮᱠ ᱱᱮᱛᱟᱨ ᱫᱚ ᱦᱟᱸᱜ ᱟᱞ ᱥᱮᱫ ᱨᱮ ᱚᱱᱠᱟ ᱟᱲᱟᱜ ᱠᱚᱦᱚᱸ ᱵᱟᱝ ᱚᱢᱚᱱᱚᱜ ᱜᱮᱭᱟ ᱟᱨ ᱥᱟᱺᱜᱤᱧ ᱥᱟᱺᱜᱤᱧ ᱜᱮ ᱩᱱᱫᱤᱱ ᱫᱚᱠᱚ ᱪᱟᱞᱟᱣ ᱵᱟᱲᱟᱜ ᱛᱟᱦᱮᱸᱜ ᱟᱨ ᱱᱮᱛᱟᱨ ᱫᱚ ᱚᱱᱠᱟ ᱵᱟᱠᱚ ᱥᱮᱱ ᱵᱟᱲᱟᱜ ᱜᱮᱭᱟ ᱡᱷᱚᱛᱚ ᱦᱚᱲ ᱫᱚ ᱚᱠᱚᱭ ᱡᱚᱫᱤ ᱪᱟᱞᱟᱜ ᱥᱟᱱᱟᱭᱮ ᱠᱷᱟᱱᱮ ᱪᱟᱞᱟᱜᱼᱟ ᱟᱠᱚᱣᱟᱜ ᱦᱚᱲᱢᱚᱛᱚ ᱵᱟᱨ ᱦᱚᱲ ᱠᱤᱱ ᱪᱟᱞᱟᱜᱼᱟ ᱟᱨ ᱵᱟᱝᱠᱷᱟᱱ ᱜᱟᱛᱮ ᱜᱟᱛᱮ ᱫᱚᱦᱟᱸᱜ ᱵᱟᱠᱚ ᱪᱟᱞᱟᱜ ᱠᱟᱱᱟ ᱱᱮᱛᱟᱨ ᱫᱚ ᱚᱱᱠᱟ ᱱᱮᱛᱟᱨ ᱫᱚ ᱦᱚᱲ ᱠᱚᱦᱚᱸ ᱡᱩᱢᱤᱫ ᱵᱟᱹᱱᱩᱜ ᱠᱚᱣᱟ ᱱᱚᱝᱠᱟ ᱦᱤᱸᱥᱟᱹ ᱥᱩᱭᱟᱹ ᱩᱱᱟᱹᱜ ᱦᱚᱲ ᱠᱚᱦᱚᱸ ᱟᱛᱳ ᱚᱲᱟᱜ ᱨᱮᱱ ᱦᱚᱲ ᱦᱚᱸ ᱱᱮᱛᱟᱨ ᱫᱚ ᱵᱟᱝᱠᱚ ᱯᱚᱴᱟᱜ ᱠᱟᱱᱟ ᱩᱱᱫᱤᱱ ᱞᱮᱠᱟ ᱫᱚ ᱦᱟᱸᱜ ᱟᱫᱚ ᱵᱟᱠᱚ ᱥᱮᱱᱚᱜ ᱜᱮᱭᱟ ᱱᱮᱛᱟᱨ ᱫᱚ ᱠᱤᱱ ᱫᱚ ᱟᱯᱮ ᱥᱮᱫ ᱜᱮ ᱚᱠᱟ ᱞᱮᱠᱟ
ᱟᱞᱮ ᱥᱮᱫ ᱫᱚ ᱫᱚ ᱟᱢᱮᱢ ᱞᱟᱹᱭ ᱠᱮᱫ ᱞᱮᱠᱟ ᱚᱱᱠᱟ ᱜᱮᱠᱚ ᱪᱟᱞᱟᱜ ᱛᱟᱦᱮᱸᱜ ᱟᱨ ᱱᱮᱛᱟᱨ ᱫᱚ ᱟᱹᱰᱤ ᱜᱟᱱ ᱚᱱᱠᱟᱱ ᱠᱟᱨᱚᱱ ᱠᱚ ᱢᱮᱱᱟᱜᱼᱟ ᱡᱮᱞᱮᱠᱟ ᱢᱳᱵᱟᱭᱤᱞ ᱦᱚᱢ ᱦᱩᱭ ᱫᱟᱲᱮᱭᱟᱜᱼᱟ ᱛᱟᱨᱯᱚᱨᱮ ᱚᱱᱠᱟᱱᱟᱜ ᱦᱤᱥᱟᱹ ᱥᱩᱭᱟᱹ ᱠᱚᱦᱚᱸ ᱤᱭᱟᱹ ᱫᱟᱲᱮᱭᱟᱜᱼᱟ ᱜᱟᱛᱮ ᱜᱟᱛᱮ ᱠᱚ ᱪᱟᱞᱟᱜ ᱛᱟᱦᱮᱸᱜ ᱛᱚ ᱟᱲᱟᱜ ᱥᱮᱫ ᱫᱚ ᱟᱫᱚ ᱟᱹᱰᱤ ᱠᱤᱪᱷᱩ ᱠᱟᱨᱚᱱ ᱢᱮᱱᱟᱜᱼᱟ ᱱᱮᱛᱟᱨ ᱫᱚ ᱵᱟᱠᱚ ᱪᱟᱞᱟᱜ ᱠᱟᱱᱟ ᱡᱟᱦᱟᱸᱭ ᱪᱟᱞᱟᱜ ᱨᱮᱦᱚᱸ ᱮᱠᱞᱟ ᱜᱮ ᱦᱚᱭᱛᱚᱭ ᱪᱟᱞᱟᱣ ᱮᱱᱟ
ᱦᱩᱸ
ᱠᱟᱹᱴᱤᱡ ᱡᱟᱜᱮ ᱥᱤᱫ ᱟᱜᱩ ᱠᱮᱫᱟ ᱱᱝᱠᱟ ᱜᱮ ᱦᱮᱸ ᱥᱮ
ᱦᱮᱸ ᱟᱯᱮ ᱥᱮᱫ ᱫᱚ ᱱᱮᱛᱟᱨ ᱫᱤᱱ ᱫᱚ ᱦᱟᱸᱜ ᱪᱮᱫ ᱱᱝᱠᱟ ᱡᱚ ᱵᱤᱞᱤ ᱞᱮᱠᱟ ᱛᱮᱫᱚ ᱪᱮᱫ ᱠᱚ ᱚᱱᱠᱟ ᱪᱮᱫ ᱡᱚ ᱵᱤᱞᱤ ᱠᱚ ᱠᱚ ᱢᱮᱱᱟᱜᱼᱟ
ᱱᱤᱛᱚᱜᱟᱜ ᱚᱠᱛᱚ ᱨᱮᱫᱚ ᱱᱟᱜ ᱱᱚᱣᱟ ᱟᱯ ᱥᱮᱫ ᱫᱚ ᱪᱮᱫ ᱠᱚ ᱞᱟᱹᱭᱟ ᱵᱟᱹᱨᱩ ᱵᱤᱞᱤ ᱟᱸᱡᱚᱢ ᱠᱟᱫᱟᱢ ᱚᱱᱟ ᱵᱤᱨ ᱨᱮ ᱧᱟᱢᱚᱜ ᱜᱮᱭᱟ ᱛᱟᱨᱯᱚᱨᱮ ᱞᱚᱯᱚᱝ ᱡᱟᱹᱱᱤᱡ ᱛᱟᱦᱮᱸᱱ ᱜᱮᱭᱟ ᱛᱟᱨᱯᱚᱨᱮ ᱵᱷᱩᱸᱰᱨᱩ ᱟᱸᱡᱚᱢ ᱠᱟᱫᱟᱢ
ᱦᱮᱸ ᱦᱮᱸ ᱦᱮᱸ ᱦᱮᱸ
ᱱᱚᱣᱟ ᱫᱟᱨᱮ ᱫᱚ ᱱᱟᱜ ᱟᱹᱰᱤ ᱠᱚᱢ ᱜᱮ ᱢᱮᱱᱟᱜᱼᱟ ᱱᱤᱛᱚᱜ ᱟᱜ ᱚᱠᱛᱚ ᱨᱮᱫᱚ ᱢᱤᱫᱴᱮᱱ ᱥᱮ ᱵᱟᱨᱭᱟ ᱜᱟᱱ ᱢᱮᱱᱟᱜᱼᱟ ᱵᱟᱹᱧ ᱫᱤᱥᱟᱹᱭ ᱮᱫᱟ ᱛᱟᱨᱯᱚᱨᱮ ᱠᱳᱫ ᱫᱚ ᱱᱟᱜ ᱪᱟᱵᱟ ᱦᱤᱡᱩᱜ ᱠᱟᱱᱟ ᱱᱤᱛᱳᱜ ᱫᱚ ᱟᱨ ᱠᱷᱮᱡᱩᱨ ᱢᱮᱱᱟᱜᱼᱟ ᱟᱨ ᱱᱚᱜᱼᱱᱟ ᱠᱚᱜᱮ ᱡᱟᱹᱱᱤᱡ ᱱᱤᱛᱚᱜᱟᱜ ᱫᱚ ᱟᱯᱮ ᱥᱮᱫ ᱫᱚ ᱛᱟᱦᱚᱞᱮ ᱪᱮᱫ ᱠᱚ ᱚᱝᱠᱟ ᱡᱚᱼ ᱵᱤᱞᱤ ᱦᱮᱸ ᱧᱟᱢᱚᱜᱼᱟ ᱱᱤᱛᱚᱜ ᱵᱟᱫ ᱠᱟᱛᱮᱫ ᱦᱚᱸ ᱮᱢᱱᱤ ᱴᱟᱭᱤᱢ
ᱟᱞᱮ ᱥᱮᱫ ᱫᱚᱦᱟᱸ ᱚᱝᱠᱟ ᱫᱚ ᱱᱚᱜᱼᱚᱭ ᱡᱮᱢᱚᱱ ᱩᱞ ᱠᱷᱟᱱᱴᱷᱟᱲ ᱛᱟᱯᱚᱨᱮ ᱩᱞ ᱠᱷᱟᱱᱴᱷᱟᱲ ᱠᱚ ᱧᱟᱢᱚᱜᱼᱟ ᱛᱟᱯᱚᱨᱮ ᱚᱱᱮ ᱱᱤᱛᱚᱜ ᱫᱚ ᱚᱱᱟ ᱤᱭᱟᱹ ᱠᱚᱦᱚᱸ ᱠᱩᱫᱽ ᱵᱤᱞᱤ ᱠᱚᱦᱚᱸ ᱪᱟᱵᱟᱜ ᱠᱟᱱᱟ ᱛᱟᱨᱯᱚᱨᱮ ᱠᱷᱤᱡᱩᱨ ᱧᱟᱢᱚᱜ ᱜᱤᱭᱟ, ᱛᱟᱞᱮ ᱧᱟᱢᱚᱜ ᱜᱤᱭᱟ ᱾ ᱟᱨ ᱱᱚᱝᱠᱟ ᱱᱚᱝᱠᱟ ᱟᱭᱢᱟ ᱠᱤᱪᱷᱩ ᱜᱮ ᱧᱟᱢᱚᱜ ᱜᱤᱭᱟ᱾ ᱠᱤᱪᱷᱩ ᱵᱟᱹᱞᱤᱧ ᱫᱤᱥᱟᱹᱭ ᱫᱟ ᱧᱟᱢᱚᱜ ᱜᱤᱭᱟ ᱟᱹᱰᱤ ᱠᱤᱪᱷᱩ ᱜᱮ ᱟᱨᱠᱤ ᱾
ᱟᱪᱪᱷᱟ ᱠᱟᱛᱷᱟ ᱜᱮ ᱟᱪᱪᱷᱟ ᱛᱟᱯᱚᱨ ᱨᱮ ᱚᱝᱠᱟ ᱛᱟᱦᱞᱮ ᱵᱤᱨ ᱠᱚᱫᱚ ᱵᱟᱹᱱᱩᱜᱼᱟ ᱛᱟᱦᱚᱞᱮ ᱪᱮᱜ ᱫᱟᱨᱮ ᱠᱷᱚᱱ ᱟᱯᱮ ᱟᱨ ᱟᱰᱮ ᱯᱟᱥᱮ ᱠᱚᱨᱮ ᱢᱮᱱᱟᱜᱼᱟ
ᱟᱞᱮ ᱯᱟᱥᱮ ᱨᱮᱫᱚ ᱱᱚᱝᱠᱟ ᱥᱟᱨᱡᱚᱢ ᱵᱤᱨ ᱫᱚ ᱵᱟᱹᱱᱩᱜᱼᱟ ᱟᱞᱮ ᱥᱮᱫ ᱨᱮᱫᱚ ᱦᱟᱸᱜ ᱱᱚᱜᱼᱚᱭ ᱟᱞᱮ ᱫᱚ ᱦᱟᱸᱜ ᱤᱭᱟᱹ ᱞᱮ ᱢᱮᱱᱟ ᱟᱠᱟᱥᱵᱟᱱᱤ ᱞᱮ ᱢᱮᱱᱟ ᱟᱠᱟᱥᱵᱟᱱᱤ ᱢᱮᱱᱟᱜᱼᱟ ᱯᱚᱴᱟᱥ ᱢᱮᱱᱟᱜᱼᱟ ᱛᱟᱯᱚᱨᱮ ᱚᱱᱠᱟ ᱢᱟᱫ ᱫᱟᱨᱮ ᱠᱚ ᱫᱚᱢᱮ ᱢᱮᱱᱟᱜᱼᱟ ᱟᱨ ᱚᱝᱠᱟ ᱢᱟᱱᱮ ᱟᱹᱰᱤ ᱠᱤᱪᱷᱩ ᱟᱹᱰᱤ ᱠᱤᱪᱷᱩ ᱫᱟᱨᱮ ᱜᱮ ᱢᱮᱱᱟᱜᱼᱟ ᱡᱷᱚᱛᱚ ᱫᱟᱨᱮ ᱨᱮᱱᱟᱜ ᱧᱩᱛᱩᱢ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱵᱤᱥᱮᱥ ᱠᱟᱨᱮᱫᱚ ᱧᱮᱞ ᱧᱟᱢᱚᱜᱼᱟ ᱱᱚᱝᱠᱟ ᱟᱠᱟᱥᱯᱟᱱᱤ ᱫᱟᱨᱮ ᱠᱚᱜᱮ ᱟᱨ ᱢᱟᱫ ᱫᱟᱨᱮ ᱠᱚᱜᱮ
ᱟᱪᱪᱷᱟ ᱛᱟᱦᱚᱞᱮ ᱚᱱᱟ ᱵᱚᱸᱜᱟ ᱵᱩᱨᱩ ᱨᱮ ᱚᱱᱟ ᱥᱟᱨᱡᱚᱢ ᱯᱷᱚᱝ ᱠᱚ ᱟᱹᱰᱤ ᱜᱟᱱ ᱤᱭᱟᱹ ᱞᱟᱜᱟᱣ ᱠᱟᱹᱢᱤ ᱨᱮ ᱛᱟᱦᱚᱞᱮ ᱚᱱᱟ ᱫᱚ ᱚᱠᱟ ᱠᱷᱚᱱ ᱯᱮ ᱟᱹᱜᱩᱭ ᱛᱟᱦᱮᱸᱫ ᱟᱯᱮ ᱫᱚ?
ᱟᱞᱮ ᱫᱚ ᱦᱟᱸ ᱟ ᱟᱞᱮ ᱫᱚ ᱟᱞᱮ ᱥᱩᱨ ᱨᱮᱫᱚ ᱚᱝᱠᱟ ᱥᱟᱨᱡᱚᱢ ᱵᱤᱨ ᱵᱟᱹᱱᱩᱜ ᱠᱟᱫᱟ ᱟᱫᱚ ᱟᱫᱚ ᱵᱚᱸᱜᱟ ᱵᱩᱨᱩ ᱵᱟᱠᱷᱨᱟ ᱫᱚ ᱱᱟᱜ ᱡᱟᱦᱟᱸ ᱞᱮᱠᱟ ᱠᱟᱛᱮᱜ ᱡᱟᱦᱟ ᱥᱟᱺᱜᱤᱧ ᱠᱷᱚᱱᱜᱮ ᱦᱟᱸᱜ ᱛᱩᱢᱟᱹᱞ ᱟᱹᱜᱩ ᱦᱩᱭᱩᱜ ᱜᱤᱭᱟ᱾ ᱵᱟᱝᱠᱷᱟᱱ ᱪᱮᱫ ᱮᱢ ᱞᱟᱜᱟᱣᱟ ᱟᱨ ᱵᱚᱸᱜᱟ ᱵᱩᱨᱩ ᱠᱟᱹᱢᱤᱦᱚᱨᱟ ᱨᱮᱫᱚ ᱟᱵᱚ ᱫᱚ ᱥᱟᱨᱡᱚᱢ ᱥᱟᱠᱟᱢ ᱜᱮ ᱛᱵᱚᱱ ᱞᱟᱹᱠᱛᱤ ᱛᱚ ᱾ ᱟᱫᱚ ᱪᱟᱞᱟᱜ ᱟᱠᱚ ᱚᱲᱟᱜ ᱦᱚᱲ ᱜᱮ ᱪᱟᱞᱟᱜ ᱜᱮᱭᱟ ᱠᱚ ᱥᱟᱺᱟᱹᱜᱤᱧ ᱠᱷᱚᱱ ᱛᱩᱢᱟᱹ ᱟᱹᱜᱩᱭ ᱜᱮᱭᱟ ᱠᱚ ᱠᱤᱪᱷᱩ ᱜᱟᱱ ᱠᱚ ᱟᱹᱜᱩᱭ ᱜᱮᱭᱟ ᱫᱚᱢᱮ ᱥᱟᱹᱜᱤᱧ ᱠᱷᱚᱱ ᱫᱚ ᱰᱷᱮᱨ-ᱰᱷᱮᱨ ᱫᱚ ᱵᱟᱢ ᱟᱹᱜᱩ ᱫᱟᱲᱮᱭᱟᱜᱼᱟ᱾ ᱟᱫᱚ ᱡᱟᱦᱟᱸ ᱵᱚᱸᱜᱟ ᱵᱩᱨᱩ ᱠᱚ ᱞᱟᱹᱜᱤᱜ ᱞᱟᱜᱟᱜᱼᱟ ᱟᱵᱚ ᱯᱚᱨᱚᱵᱽ ᱯᱩᱱᱟᱹᱭ ᱞᱟᱹᱜᱤᱫ ᱡᱟᱦᱟᱸ ᱵᱚᱱ ᱯᱟᱛᱲᱟ ᱯᱤᱴᱷᱟᱹᱭᱟᱵᱚᱱ ᱚᱱᱟ ᱯᱟᱛᱲᱟ ᱯᱤᱴᱷᱟᱹ ᱠᱚ ᱞᱟᱹᱜᱤᱫ ᱥᱟᱠᱟᱢ ᱠᱚᱠᱚ ᱟᱹᱜᱩᱭᱟ᱾ ᱤᱱᱟᱹ ᱠᱚ ᱞᱟᱹᱜᱤᱫ ᱟᱨ ᱟᱞᱟᱫᱟ ᱫᱚ ᱦᱟᱸᱜ ᱵᱟᱝ ᱰᱷᱮᱨ ᱧᱚᱜ ᱫᱚ ᱦᱟᱜ ᱩᱱᱟᱹᱜ ᱥᱟᱺᱜᱤᱧ ᱠᱷᱚᱱ ᱫᱚ ᱵᱟᱢ ᱟᱹᱜᱩ ᱫᱟᱲᱮᱭᱟᱜᱼᱟ ᱾
ᱦᱮᱸ ᱛᱚ᱾ ᱟᱨ ᱚᱱᱟ ᱵᱟᱫᱟᱢ ᱪᱟᱥᱮᱢ ᱞᱟᱹᱭ ᱠᱮᱫᱟ ᱦᱮᱸᱥᱮ ᱱᱚᱣᱟ ᱫᱚ ᱪᱮᱜᱠᱟᱱ ᱚᱠᱛᱚ ᱨᱮᱯᱮ ᱪᱟᱥ ᱜᱮᱭᱟ?
ᱟᱞᱮ ᱫᱚ ᱦᱟᱸᱜ ᱵᱟᱫᱟᱢ ᱪᱟᱥ ᱫᱚ ᱱᱚᱝᱠᱟ ᱥᱤᱛᱩᱝ ᱫᱤᱱᱞᱮ ᱪᱟᱥ ᱜᱮᱭᱟᱞᱮ᱾ ᱟᱵᱚ ᱥᱟᱠᱨᱟᱛᱚᱜᱼᱟ ᱵᱚᱱ ᱥᱟᱠᱨᱟᱛ ᱯᱚᱨᱮ ᱦᱟᱸᱜ᱾ ᱚᱱᱟ ᱵᱟᱫᱟᱢ ᱠᱚᱫᱚ ᱨᱚᱦᱚᱞᱮ ᱦᱟᱸᱜ ᱥᱟᱠᱨᱟᱛ ᱯᱚᱨᱮ ᱯᱚᱨᱮ ᱛᱮᱜᱮ ᱾ ᱛᱟᱯᱚᱨᱮ ᱚᱱᱟ ᱫᱚ ᱱᱚᱝᱠᱟ ᱥᱤᱛᱩᱝ ᱫᱤᱱ ᱛᱟᱲᱟᱣ ᱦᱩᱭᱩᱜᱼᱟ ᱥᱮ ᱛᱩᱫ ᱦᱩᱭᱩᱜᱼᱟ ᱥᱤᱛᱩᱝ ᱫᱤᱱ ᱠᱚ ᱛᱩᱫ ᱜᱮᱭᱟ᱾
ᱟᱪᱪᱷᱟ ᱵᱟᱫᱟᱢ ᱠᱚᱫᱚ ᱫᱚᱢᱮ ᱜᱮ ᱪᱟᱥᱮ ᱟᱫᱚ ᱟᱯᱮ ᱡᱚᱢ ᱞᱟᱹᱜᱤᱜ ᱜᱮᱯᱮ ᱪᱟᱥ ᱜᱮᱭᱟ, ᱥᱮ ᱟᱠᱷᱨᱤᱧ ᱦᱚᱸᱯᱮ ᱟᱠᱷᱨᱤᱧ ᱜᱮᱭᱟ ᱚᱱᱟ ᱵᱟᱫᱟᱢ ᱠᱚ?
ᱚᱱᱟ ᱫᱚ ᱵᱟᱫᱟᱢ ᱠᱚᱫᱚ ᱦᱟᱸᱜ ᱱᱚᱝᱠᱟ ᱟᱞᱮ ᱥᱮᱫ ᱫᱚ ᱦᱟᱸᱜ ᱫᱚᱢᱮ ᱠᱚ ᱪᱟᱥ ᱜᱮᱭᱟ ᱛᱚ ᱟᱫᱚ ᱟᱠᱠᱷᱨᱤᱧ ᱞᱟᱹᱜᱤᱫ ᱜᱮᱞᱮ ᱪᱟᱥ